ᱦᱮᱸ ᱡᱚᱦᱟᱨ ᱜᱮ᱾
ᱦᱟᱸ
ᱚᱱᱮ ᱵᱮᱱ ᱢᱮᱱ ᱠᱮᱫ ᱛᱷᱚᱲᱟ ᱜᱟᱱ ᱵᱟᱹᱠᱤ ᱚᱱᱟ ᱡᱮ ᱥᱮ ᱢᱮᱱ ᱠᱮᱫᱟ ᱵᱮᱱ ᱰᱟᱝᱨᱟ ᱠᱷᱩᱱᱴᱟᱹᱣ ᱦᱮᱸ ᱥᱮ ᱜᱚᱝᱠᱮ? ᱰᱟᱝᱨᱟ ᱠᱷᱩᱱᱴᱟᱹᱣ ᱫᱚ ᱟᱯᱮ ᱫᱚ ᱥᱮ ᱮᱴᱟᱜ ᱦᱚᱲ ᱯᱮ ᱠᱷᱩᱱᱴᱟᱹᱣᱮᱫ ᱠᱚᱣᱟ? ᱟᱞᱮ ᱫᱚ ᱱᱚᱝᱠᱟ ᱜᱚᱝᱠᱮᱼᱼ ᱱᱚᱛᱮ ᱫᱚ ᱥᱮ ᱟᱞᱮ ᱫᱚ ᱡᱟᱸᱦᱟᱭ ᱜᱮᱞᱮ ᱢᱮᱛᱟ ᱠᱚ ᱯᱮᱲᱟ ᱯᱟᱨᱤᱵᱟᱨ ᱩᱱᱠᱩ ᱨᱮ ᱡᱟᱸᱦᱟᱭ ᱠᱟᱱᱟ ᱡᱟᱸᱣᱟᱭᱼᱼ ᱦᱮᱸ ᱥᱮ᱾
ᱦᱮᱸ ᱦᱮᱸ᱾
ᱡᱟᱶᱟᱭ ᱵᱷᱟᱜᱟᱨ ᱦᱚᱲ ᱜᱮ ᱟᱞᱮ ᱫᱚᱭ ᱠᱷᱩᱱᱴᱟ ᱠᱚᱛᱟ ᱞᱮᱭᱟ ᱚᱱᱠᱟ ᱱᱚᱛᱮ ᱫᱚ ᱱᱤᱭᱚᱢ ᱠᱟᱱ ᱛᱟᱞᱮᱭᱟ᱾
ᱚ ᱦᱳᱭ ᱜᱚᱝᱠᱮ ᱟᱫᱚ ᱱᱤᱭᱚᱢ ᱵᱤᱱ ᱧᱮᱞᱼᱼ ᱠᱷᱟᱡ ᱫᱚ ᱢᱮᱱ ᱜᱟᱱᱚᱜᱼᱟ, ᱫᱚ ᱱᱤᱭᱚᱢ ᱫᱚ ᱚᱱᱠᱟ ᱜᱮ ᱠᱟᱱᱟ ᱟᱫᱚᱼᱼ ᱡᱟᱢᱟᱭ ᱦᱚᱸ ᱡᱟᱢᱟᱭ ᱜᱮᱠᱚ ᱠᱷᱩᱱᱴᱟᱹᱣ ᱦᱚᱪᱚ ᱠᱚᱣᱟ ᱱᱚᱝᱠᱟ ᱠᱚ ᱢᱮᱱᱟ᱾ ᱛᱚ ᱦᱟᱸᱜ ᱤᱧ ᱫᱚ ᱦᱟᱸᱜᱼᱼ ᱤᱱᱟᱹᱜ ᱫᱚ ᱵᱟᱹᱧ ᱵᱟᱲᱟᱭᱟ ᱚᱱᱟ ᱵᱟᱨᱮ ᱛᱮ ᱡᱟᱜᱮ ᱧᱮᱞ ᱦᱩᱭ ᱠᱟᱱᱟ ᱱᱤᱭᱚᱢ ᱠᱚᱫᱚ ᱩᱱᱟᱹᱜ ᱵᱟᱰᱟᱭ ᱵᱟᱹᱱᱩᱜ ᱦᱟᱸᱜ᱾
ᱦᱮᱸ ᱛᱚ ᱱᱤᱭᱟᱹ ᱫᱚ ᱜᱚᱝᱠᱮ ᱪᱮᱫ ᱠᱟᱱᱟ ᱱᱮᱛᱟᱨ ᱫᱚ ᱱᱤᱭᱚᱢ ᱫᱚᱥᱮ ᱠᱚᱢ ᱠᱚ ᱯᱷᱚᱞᱚᱭᱮᱫᱟ ᱟᱫᱚᱼᱼ ᱵᱟᱝ ᱠᱚ ᱛᱟᱦᱮᱱᱟ ᱦᱚᱲ ᱫᱚ ᱪᱤᱠᱟᱹᱭᱟᱭ, ᱮᱴᱟᱜ ᱦᱚᱲ ᱦᱚᱸ ᱜᱟᱱᱚᱜ ᱜᱮᱭᱟ ᱦᱮᱸ ᱥᱮ᱾ ᱟᱨ ᱜᱚᱝᱠᱮ ᱚᱱᱟ ᱵᱮᱱ ᱢᱮᱱ ᱠᱮᱫᱟ ᱥᱚᱨᱦᱟᱭ ᱨᱮ ᱰᱟᱝᱨᱟ ᱠᱷᱩᱱᱴᱟ ᱟᱨ ᱟᱯᱮ ᱫᱚ ᱚᱱᱛᱮ ᱫᱚ ᱟᱪᱪᱷᱟᱼᱼ ᱯᱨᱚᱛᱛᱮᱠ ᱥᱟᱞᱼᱼ ᱚᱱᱟ ᱡᱮ ᱯᱮ ᱵᱚᱸᱜᱟᱜᱼᱟ ᱚᱱᱟ ᱤᱭᱟ ᱨᱮ ᱜᱚᱲᱟ ᱨᱮ ᱚᱱᱟ ᱯᱮ ᱵᱚᱸᱜᱟᱜᱼᱟ ᱥᱮ ᱵᱟᱝ?
ᱦᱳᱭ ᱦᱳᱭ ᱜᱚᱝᱠᱮ ᱮᱠᱟᱞ ᱯᱨᱚᱛᱮᱠ ᱥᱟᱞ ᱜᱮ ᱚᱱᱟ ᱥᱚᱨᱦᱟᱭ ᱚᱠᱛᱚ ᱜᱚᱲᱟ ᱨᱮᱼᱼ ᱠᱚ ᱵᱚᱸᱜᱟᱜᱼᱟ ᱛᱚ ᱚᱱᱟ ᱫᱚᱞᱮ ᱵᱚᱸᱜᱟᱜ ᱜᱮᱭᱟ ᱟᱞᱮ ᱦᱚᱸ ᱥᱚᱨᱦᱟᱭ ᱚᱠᱛᱚ ᱫᱚ ᱜᱚᱲᱟᱼᱼ
ᱵᱚᱸᱜᱟ ᱫᱚ ᱦᱩᱭᱩᱜ ᱜᱮᱭᱟ᱾
ᱛᱚ ᱚᱱᱟ ᱜᱚᱰ ᱚᱱᱟ ᱵᱚᱸᱜᱟ ᱨᱮᱫᱚ ᱚᱱᱟ ᱫᱚ ᱪᱤᱞᱤ ᱠᱚᱯᱮ ᱥᱮᱞᱮᱫ ᱠᱚᱣᱟ?
ᱚᱱᱟ ᱜᱚᱲᱟ ᱵᱚᱸᱜᱟ ᱨᱮᱫᱚ?
ᱦᱮᱸ ᱦᱮᱸ ᱪᱤᱞᱤ ᱠᱚᱯᱮ ᱢᱟᱱᱮ ᱚᱸᱰᱮ ᱯᱮ ᱡᱚᱸᱜᱟᱲ ᱠᱚᱣᱟ ᱦᱩᱸ?
ᱫᱟᱲᱮ ᱟᱨ ᱪᱮᱫ ᱮᱢ ᱢᱮᱱ ᱫᱟ?
ᱦᱮᱸ ᱫᱟᱲᱮ ᱭᱮᱱᱟᱢ ᱢᱟᱱᱮ ᱪᱤᱞᱤ ᱠᱚ ᱢᱟᱱᱮ ᱥᱤᱢ ᱠᱚ ᱥᱩᱠᱨᱤ ᱠᱚ ᱪᱮᱫ ᱞᱮᱠᱟ ᱪᱤᱞᱤ ᱯᱮ ᱵᱚᱸᱜᱟᱭᱮᱫ ᱠᱚᱣᱟ ᱚᱸᱰᱮ?
ᱦᱳᱭ ᱟᱫᱚ ᱚᱱᱟ ᱫᱚ ᱦᱟᱸᱜ ᱥᱤᱢ ᱜᱮᱞᱮ ᱵᱚᱸᱜᱟᱭᱮᱫ ᱠᱚᱣᱟ ᱜᱚᱝᱠᱮ ᱟᱞᱮ ᱫᱚ ᱯᱩᱲ ᱥᱟᱺᱰᱤ ᱛᱟᱯᱚᱨᱮ ᱟᱨ ᱦᱚᱸ ᱟᱨᱟᱜ ᱥᱟᱺᱰᱤ ᱚᱱᱠᱟ᱾ ᱡᱟᱦᱟᱸᱭ ᱟᱨ ᱪᱮᱫ ᱡᱟᱦᱟᱸ ᱴᱟᱜ ᱞᱟᱜᱟᱜᱼᱟ, ᱦᱳᱭ ᱚᱱᱟ᱾
ᱵᱟᱝ ᱜᱚᱝᱠᱮ ᱫᱚ ᱢᱤᱞᱟᱜ ᱠᱟᱱ ᱛᱟᱵᱚᱱ ᱜᱮᱭᱟ ᱡᱮᱢᱚᱱ ᱵᱮᱱ ᱢᱮᱱ ᱠᱮᱫᱟ ᱵᱮᱱ ᱯᱩᱰ ᱥᱟᱺᱰᱤ᱾ ᱟᱨᱟᱜ ᱥᱟᱺᱰᱤ ᱢᱤᱫ ᱴᱮᱡ ᱠᱟᱞᱚᱴ ᱞᱟᱜᱟᱜ ᱠᱟᱱᱟ ᱚᱱᱟ ᱠᱚᱫᱚ ᱟᱞᱮ ᱥᱮᱫ ᱱᱚᱛᱮ ᱦᱚᱸᱼᱼ ᱞᱟᱜᱟᱜ ᱠᱟᱱ ᱜᱮᱭᱟ, ᱟᱨ ᱚᱱᱟ ᱫᱚ ᱪᱤᱠᱟᱹᱜ ᱠᱟᱱᱟ ᱟᱞᱮ ᱥᱮᱱ ᱫᱚ ᱡᱚᱠᱷᱚᱱ ᱚᱸᱰᱮ ᱡᱟᱦᱟᱸᱼᱼ ᱵᱚᱸᱜᱟᱭᱮᱫᱟ ᱥᱮ ᱚᱱᱟ ᱜᱚᱲᱟ ᱨᱮ ᱛᱚ ᱩᱱᱤ ᱫᱚ ᱢᱟᱼᱼ ᱨᱟᱝ ᱦᱚᱲ ᱪᱟᱦᱤ ᱠᱟᱹᱴᱤᱡ ᱦᱚᱲ ᱢᱟᱱᱮ ᱠᱷᱩᱸᱴ ᱨᱮ ᱩᱱᱤ ᱵᱚᱸᱜᱟᱭᱟ ᱟᱨᱼᱼ ᱚᱱᱟ ᱫᱚ ᱮᱠᱮᱱ ᱠᱚᱲᱟ ᱜᱤᱫᱟᱹᱨ ᱜᱮᱞᱮ ᱡᱚᱢᱟ ᱟᱨᱼᱼ ᱚᱱᱟ ᱫᱚ ᱜᱚᱲᱟ ᱠᱷᱚᱱ ᱫᱚ ᱵᱟᱦᱨᱮ ᱫᱚ ᱵᱟᱝ ᱩᱰᱩᱠᱚᱜ ᱵᱟᱝ ᱜᱟᱱᱚᱜᱼᱟ᱾
ᱦᱳᱭ ᱦᱳᱭ ᱦᱳᱭ ᱦᱳᱭ᱾
ᱚᱱᱟ ᱫᱚ ᱪᱤᱠᱟᱹ ᱜᱮ ᱟᱜᱟᱨ ᱵᱟᱵᱮᱱ ᱡᱚᱢ ᱫᱟᱲᱮᱜ ᱠᱟᱱᱟ ᱥᱮ ᱚᱱᱟ ᱫᱚ ᱜᱚᱲᱟ ᱨᱮᱜᱮᱼᱼ ᱥᱟᱨᱮᱡ ᱟᱱᱟᱜ ᱫᱚ ᱚᱱᱟ ᱫᱚ ᱛᱚᱯᱟ ᱠᱟᱜ ᱵᱮ ᱚᱸᱰᱮ᱾ ᱟᱯᱮ ᱫᱚ ᱚᱱᱛᱮ ᱫᱚ ᱪᱮᱫ ᱞᱮᱠᱟᱭ ᱫᱟᱯᱮ ᱚᱱᱟ ᱞᱟᱥᱴ ᱵᱟᱞᱟ?
ᱟᱫᱚ ᱱᱚᱝᱠᱟ ᱠᱟᱱᱟ ᱟᱨᱦᱚᱸ ᱵᱷᱮᱜᱟᱨ ᱵᱷᱮᱜᱟᱨ ᱦᱚᱸᱠᱚ ᱦᱮᱸ ᱡᱚᱢ ᱥᱟᱨᱮᱡ ᱟᱜ ᱫᱚ ᱡᱟᱦᱟ ᱚᱱᱮ ᱵᱤᱱ ᱢᱮᱱ ᱠᱮᱫ ᱵᱚᱸᱜᱟᱣᱟᱜ ᱫᱚ ᱚᱱᱟ ᱫᱚ ᱥᱩᱫᱩ ᱠᱚᱲᱟ ᱜᱮᱠᱚ ᱡᱚᱢ ᱫᱟ। ᱟᱨ ᱦᱚᱸ ᱵᱷᱮᱜᱟᱨ ᱛᱮ ᱤᱥᱤᱱ ᱫᱟ ᱟᱨᱦᱚᱸ ᱚᱱᱟ ᱫᱚ ᱢᱟᱱᱮ ᱠᱩᱲᱤ ᱦᱚᱸ ᱡᱚᱢ ᱡᱚᱢ ᱥᱟᱨᱮᱡ ᱟᱜ ᱫᱚ ᱦᱟᱸᱜ ᱜᱚᱝᱠᱮ ᱚᱱᱠᱟ ᱛᱚᱯᱟᱭ ᱫᱚ ᱠᱚ
ᱦᱩᱸ᱾
ᱵᱟᱝᱞᱮ ᱛᱚᱯᱟᱭᱮᱫᱟ ᱜᱚᱝᱠᱮ ᱡᱟᱹᱱᱤᱡ, ᱵᱟᱹᱧ ᱧᱮᱞ ᱟᱠᱟᱫ ᱠᱚᱣᱟ ᱪᱮᱫᱟᱜ ᱵᱟᱝᱢᱟ ᱚᱲᱟᱜ ᱠᱚᱨᱮ ᱦᱚᱸ ᱚᱱᱠᱟ ᱫᱚᱼᱼ
ᱱᱚᱝᱠᱟ ᱟᱜᱟᱨ ᱞᱤᱧ ᱢᱮᱱᱫᱟ ᱡᱮᱭᱥᱮ ᱟᱯᱮ ᱫᱚ ᱡᱟᱹᱥᱛᱤ ᱜᱮ ᱦᱮᱱᱟᱜ ᱛᱟᱯᱮᱭᱟ᱾ ᱚᱱᱟ ᱡᱤᱞ ᱠᱚ ᱵᱟᱯᱮ ᱡᱚᱢ ᱫᱟᱲᱮᱭᱟᱫᱟ ᱛᱚ ᱚᱱᱟ ᱫᱚᱯᱮ ᱪᱤᱠᱟᱹ ᱠᱟᱜ ᱠᱟᱱᱟ ᱛᱚᱼᱼ
ᱚ ᱪᱤᱠᱟᱹ ᱠᱟᱜ ᱠᱟᱱᱟᱞᱮ ᱜᱚᱝᱠᱮ ᱚᱱᱟ ᱡᱟᱦᱟᱸᱟᱢ ᱢᱮᱱ ᱠᱮᱫ ᱜᱚᱝᱠᱮ ᱛᱚᱯᱟᱼᱼ ᱛᱚ ᱟᱞᱮ ᱫᱚ ᱵᱟᱝᱞᱮ ᱛᱚᱯᱟᱭ ᱜᱮᱭᱟ ᱜᱚᱝᱠᱮ᱾
ᱟᱪᱪᱷᱟ ᱚᱱᱟ ᱠᱚ ᱚᱱᱟ ᱫᱚ ᱟᱪᱪᱷᱟ ᱚᱱᱟ ᱜᱚᱲᱟ ᱨᱮᱱᱟᱜ ᱡᱮ ᱥᱟᱨᱮᱡ ᱮᱱᱟ ᱚᱱᱟ ᱫᱚ ᱪᱤᱠᱟᱹ ᱠᱟᱜ ᱠᱟᱱᱟ ᱛᱚᱵᱮ?
ᱜᱚᱲᱟ ᱨᱮᱱᱟᱜ ᱡᱮ ᱥᱟᱨᱮᱡ ᱮᱱᱟ ᱚᱱᱟ ᱫᱚ ᱡᱟᱹᱱᱤᱡ ᱠᱷᱟᱱ ᱜᱤᱰᱤ ᱠᱟᱜ ᱠᱟᱱᱟ ᱠᱚ ᱥᱮᱠᱚ ᱪᱤᱠ ᱪᱤᱠᱟᱹᱭᱫᱟ ᱤᱧᱦᱚᱸ ᱵᱟᱹᱧ ᱧᱮᱞ ᱠᱟᱜ ᱠᱚᱣᱟ ᱜᱚᱝᱠᱮ ᱚᱱᱟ ᱫᱚ?
ᱟᱞᱮ ᱫᱚᱞᱮ ᱢᱮᱱᱟ ᱚᱱᱟ ᱫᱚ ᱜᱚᱲᱚ ᱨᱮᱱᱟᱜ ᱵᱚᱸᱜᱟ ᱡᱤᱱᱤᱥ ᱠᱟᱱᱟ ᱟᱫᱚ ᱮᱴᱟᱜ ᱥᱮᱱ ᱦᱚᱸ ᱜᱤᱲᱤᱭᱟᱢ ᱛᱚ ᱮᱴᱟᱜ ᱠᱚᱠᱚ ᱰᱮᱜᱟᱣ ᱟᱠᱚ ᱪᱮᱠᱟᱣᱟᱠᱚ? ᱠᱚᱥ ᱫᱚ ᱵᱟᱝ ᱚᱱᱟ ᱫᱚ ᱵᱟᱵᱮᱱ ᱡᱚᱢ ᱫᱟᱲᱮᱭᱟᱫᱟ ᱛᱚ ᱚᱱᱟ ᱫᱚ ᱜᱚᱲᱟ ᱨᱮᱜᱮ ᱞᱟᱛᱟᱨ ᱨᱮ ᱯᱚᱴᱚᱢ ᱪᱟᱵᱟ ᱠᱟᱜ ᱵᱮᱱ᱾
ᱦᱚᱸ ᱦᱳᱭ ᱜᱚᱝᱠᱮ ᱟᱫᱚ ᱚᱱᱟ ᱫᱚ ᱦᱟᱸᱜ
ᱥᱮ, ᱟᱨ ᱚᱸᱰᱮ ᱯᱮ ᱢᱮᱱ ᱠᱮᱫᱟ ᱡᱮᱭᱥᱮ ᱠᱤ ᱚᱲᱟᱜ ᱚᱱᱟ ᱵᱚᱸᱜᱟ ᱠᱮᱜ-ᱟ ᱮᱴᱟᱜ ᱠᱚᱨᱮ ᱚᱲᱟᱜ ᱨᱮᱠᱚ ᱤᱥᱤᱱ ᱠᱮᱫᱟ ᱚᱱᱟ ᱫᱚ ᱟᱫᱚ ᱡᱚᱛᱚ ᱠᱚᱣᱟᱜ ᱜᱟᱱᱚᱜᱼᱟ᱾ ᱟᱭᱳ ᱦᱚᱲ ᱠᱚ
ᱦᱮᱸ
ᱟᱨ ᱜᱚᱝᱠᱮ ᱚᱱᱛᱮ ᱫᱚ ᱡᱮᱢᱚᱱ ᱡᱮᱭᱥᱮ ᱟ ᱚᱱᱟ ᱦᱩᱭᱱᱟ ᱵᱚᱸᱜᱟ ᱦᱤᱞᱳᱜ ᱨᱮᱱᱟᱜ, ᱠᱷᱩᱱᱴᱟᱹ ᱦᱤᱞᱳᱜ? ᱫᱚ ᱯᱮ ᱪᱤᱠᱟᱹ ᱵᱟᱲᱟᱭᱫᱟ ᱚᱱᱛᱮ ᱫᱚ?
ᱠᱷᱩᱱᱴᱟᱹᱣ ᱦᱤᱞᱳᱜ ᱫᱚ ᱜᱚᱝᱠᱮ ᱚᱱᱠᱟ ᱢᱟᱱᱮ ᱠᱷᱩᱱᱴᱟᱹᱣ ᱦᱤᱞᱳᱜ ᱫᱚ ᱡᱮᱞᱮᱠᱟ ᱰᱟᱸᱜᱽᱨᱤ ᱠᱚ ᱥᱮᱛᱟᱜ ᱨᱮ ᱟᱹᱨᱩᱵ ᱥᱟᱯᱷᱟ ᱠᱟᱛᱮ, ᱟᱹᱨᱩᱵ ᱥᱟᱯᱷᱟ ᱟᱹᱜᱩ ᱠᱚᱣᱟ ᱠᱚᱣᱟ, ᱟᱹᱨᱩᱵ ᱥᱟᱯᱷᱟ ᱠᱟᱛᱮᱜ ᱛᱟᱨᱯᱚᱨᱮ ᱥᱩᱱᱩᱢ ᱠᱚᱠᱚ ᱚᱡᱚᱜᱠᱚᱣᱟ, ᱥᱩᱱᱩᱢ ᱠᱚ ᱚᱡᱚᱜ ᱠᱟᱛᱮᱜ ᱫᱤᱭᱮ ᱤᱱᱠᱟᱹ ᱛᱟᱨᱟᱥᱤᱧ ᱚᱠᱛᱚ ᱦᱟᱸᱜ ᱛᱚᱠᱷᱚᱱ ᱫᱚ ᱟᱫᱚ ᱡᱩᱫᱤ ᱟᱢᱮᱢ ᱢᱮᱱᱟ ᱡᱮ ᱟᱢ ᱰᱟᱝᱨᱤᱢ ᱛᱚᱞᱮ ᱛᱟᱢᱟ ᱛᱟᱦᱞᱮ ᱚᱸᱰᱮ ᱡᱟᱦᱟᱸ ᱨᱮᱠᱚ ᱠᱷᱩᱱᱴᱟᱹᱣ ᱠᱚᱣᱟ ᱟᱨ ᱪᱮᱫ ᱡᱟᱦᱟᱸ ᱴᱟᱺᱰᱤ ᱨᱮᱠᱚ ᱠᱷᱩᱱᱴᱟᱹᱣ ᱚᱸᱰᱮ ᱤᱫᱤ ᱠᱟᱛᱮᱜ ᱟᱢᱮᱢ ᱛᱚᱞ ᱠᱮᱫᱮ ᱜᱮ᱾ ᱟᱫᱚ ᱚᱱᱮ ᱜᱚᱝᱠᱮ ᱡᱟᱦᱟᱸᱨᱮ ᱠᱷᱩᱱᱴᱤ ᱠᱚ ᱠᱷᱩᱱᱴᱤᱢ ᱵᱤᱫ ᱟᱠᱟᱫᱟ ᱥᱮ, ᱛᱚ ᱚᱱᱟ ᱠᱷᱩᱱᱴᱤ ᱜᱮ ᱚᱱᱟ ᱰᱟᱝᱨᱤ ᱛᱚᱞ ᱞᱟᱦᱟᱨᱮ ᱟᱢ ᱜᱮᱡ ᱜᱩᱨᱤᱡ ᱥᱟᱯᱷᱟ ᱞᱟᱜᱟᱣ ᱢᱮᱭᱟ ᱚᱱᱟ ᱫᱚ ᱚᱲᱟᱜ ᱨᱮᱱ ᱦᱚᱲ ᱡᱟᱦᱟᱸᱭ ᱜᱚᱜᱚ ᱦᱚᱲ ᱠᱚ ᱛᱟᱦᱮᱱᱟ ᱩᱱᱠᱩ ᱠᱚ ᱠᱟᱹᱢᱤᱭᱟ, ᱚᱱᱟ ᱜᱮᱡ ᱜᱩᱨᱤᱡ ᱥᱟᱯᱷᱟ ᱠᱟᱛᱮᱜ ᱚᱸᱰᱮ ᱫᱤᱭᱮ ᱦᱚᱞᱚᱝ ᱛᱮᱠᱚ ᱚᱞᱟᱜ-ᱟ ᱟᱨ ᱤᱱᱟᱹ ᱛᱟᱭᱱᱚᱢ ᱰᱟᱝᱨᱤ ᱤᱫᱤ ᱠᱟᱛᱮ ᱚᱸᱰᱮ ᱛᱚᱞ ᱠᱟᱛᱮᱜ ᱩᱱᱤ ᱪᱩᱢᱲᱟᱹᱣ ᱠᱟᱛᱮᱜ ᱛᱟᱨᱯᱚᱨᱮ ᱤᱱᱟᱹ ᱛᱟᱭᱱᱚᱢ ᱟᱫᱚ ᱠᱷᱩᱱᱴᱟᱹᱣ ᱠᱚ ᱮᱦᱚᱵᱟ ᱟᱨ ᱪᱮᱫ᱾
ᱛᱚ ᱜᱚᱝᱠᱮ ᱛᱷᱚᱲᱟ ᱜᱟᱱ ᱢᱮᱱ ᱠᱮᱫᱟ ᱵᱮᱱ ᱡᱮᱭᱥᱮ ᱰᱟᱹᱝᱨᱤ ᱠᱷᱩᱱᱴᱟᱹᱣ, ᱚᱱᱟ ᱫᱚ ᱟᱯᱮ ᱫᱚ ᱟᱪᱪᱷᱟ ᱴᱟᱸᱰᱤ ᱨᱮᱯᱮ ᱠᱷᱩᱱᱴᱟᱹᱣᱮᱫ ᱠᱚᱣᱟ?
ᱴᱟᱸᱰᱤ ᱨᱮ ᱦᱮᱸ, ᱱᱚᱝᱠᱟ ᱧᱮᱞᱚᱜ ᱠᱟᱱᱟ ᱜᱚᱝᱠᱮ ᱟᱫᱚ ᱟᱭᱢᱟ ᱡᱟᱭᱜᱟ ᱨᱮ ᱟᱭᱢᱟ ᱨᱚᱠᱚᱢ ᱧᱮᱞᱚᱜ ᱠᱟᱱᱟ ᱞᱟᱦᱟ ᱛᱮᱫᱚ ᱡᱟᱦᱟᱸ ᱞᱮᱠᱟᱢ ᱞᱟᱦᱟ ᱛᱮᱫᱚ ᱢᱟᱱᱮ ᱱᱚᱝᱠᱟᱣ ᱠᱟᱱ ᱛᱟᱦᱮᱸᱜ, ᱢᱟᱱᱮ ᱠᱩᱞᱦᱤ ᱨᱮᱠᱚ ᱠᱷᱩᱱᱴᱟᱹᱣ ᱠᱚ ᱛᱟᱦᱮᱸᱫ ᱰᱟᱹᱝᱨᱤ ᱫᱚ᱾ ᱟᱫᱚ ᱱᱮᱛᱟᱨ ᱫᱚ ᱪᱤᱠᱟᱹᱣ ᱠᱟᱱᱟ ᱜᱚᱝᱠᱮ ᱠᱩᱞᱦᱤ ᱠᱚ ᱢᱟᱠᱚ ᱤᱭᱟᱹ ᱪᱟᱵᱟᱣ ᱠᱟᱫᱟ ᱢᱟᱱᱮ ᱰᱷᱟᱞᱟᱭ ᱠᱟᱫᱟ ᱠᱚ, ᱛᱟᱦᱞᱮ ᱠᱩᱞᱦᱤ ᱨᱮᱫᱚᱢ ᱛᱚᱞᱮᱭᱟ ᱪᱤᱠᱟᱹᱛᱮ ᱱᱚᱜ-ᱚ ᱱᱚᱝᱠᱟᱣ ᱠᱟᱱᱟ᱾ ᱦᱮᱸ ᱟᱫᱚ ᱮᱱᱨᱮᱦᱚᱸ ᱟᱞᱮᱭᱟᱜ ᱚᱱᱟ ᱟᱞᱮ ᱚᱸᱰᱮ ᱫᱚ ᱦᱟᱸᱜ ᱟᱞᱮ ᱟᱛᱳ ᱨᱮᱫᱚ ᱦᱟᱸᱜ ᱠᱩᱞᱦᱤ ᱫᱷᱟᱨᱮ ᱫᱷᱟᱨᱮᱛᱮ ᱟᱨ ᱪᱮᱫ ᱡᱟᱭᱜᱟ ᱢᱮᱱᱟᱜ ᱠᱟᱫᱟ᱾ ᱟᱫᱚ ᱚᱱᱮ ᱰᱟᱝᱨᱤ ᱛᱚᱞ ᱨᱮᱱᱟᱜ ᱛᱚ ᱚᱱᱟᱛᱮ ᱟᱞᱮ ᱫᱚ ᱚᱱᱟ ᱠᱩᱞᱦᱤ ᱫᱷᱟᱨᱮ ᱨᱮᱜᱮᱞᱮ ᱠᱷᱩᱱᱴᱟᱹᱣ ᱠᱚᱣᱟ ᱟᱨ ᱵᱟᱠᱷᱟᱱ ᱮᱴᱟᱜ ᱮᱴᱟᱜ ᱟᱹᱛᱩ ᱨᱮᱫᱚᱧ ᱧᱮᱞ ᱟᱠᱟᱫ ᱠᱚᱣᱟ ᱢᱟᱱᱮ ᱡᱟᱭᱜᱟ ᱚᱝᱠᱟ ᱠᱩᱞᱦᱤᱨᱮ ᱵᱟᱹᱱᱩᱜ ᱛᱟᱠᱚᱣᱟ ᱛᱚ ᱪᱮᱫ ᱠᱚ ᱪᱤᱠᱟᱹᱭᱫᱟ ᱩᱱᱠᱩ ᱫᱚ ᱢᱟᱱᱮ ᱚᱝᱠᱟᱱ ᱡᱮᱭᱥᱮ ᱠᱤ ᱢᱟᱴᱷ ᱨᱮ ᱦᱩᱭᱱᱟ ᱚᱝᱠᱟᱱᱟᱜ ᱢᱟᱱᱮ ᱯᱷᱟᱸᱠᱟ ᱡᱟᱭᱜᱟ ᱨᱮ ᱤᱫᱤ ᱠᱟᱛᱮᱜ ᱠᱚ ᱛᱚᱞᱮᱫ ᱠᱚᱣᱟ᱾
ᱚ
ᱚᱸᱰᱮ ᱜᱮᱠᱚ ᱠᱷᱩᱱᱴᱟᱹᱣᱮᱫ ᱠᱚᱣᱟ ᱰᱟᱹᱝᱨᱤ ᱫᱚ᱾ ᱵᱟᱠᱷᱟᱡ ᱮᱸᱻ ᱰᱟᱝᱨᱤ ᱠᱷᱩᱱᱴᱟᱹᱣ ᱫᱚ ᱱᱚᱝᱠᱟ ᱠᱚ ᱢᱮᱱᱟ ᱡᱮ ᱠᱩᱞᱦᱤ ᱨᱮᱜᱮ ᱰᱟᱝᱨᱤ ᱫᱚ ᱠᱷᱩᱱᱴᱟᱹᱣ ᱠᱚᱣᱟ ᱥᱚᱦᱨᱟᱭ ᱨᱮᱫᱚ ᱟᱨ ᱪᱮᱫ ᱦᱳᱭ᱾
ᱟᱪᱪᱷᱟ, ᱜᱚᱝᱠᱮ ᱱᱚᱛᱮ ᱵᱟᱵᱮᱱ ᱢᱮᱱᱫᱟ ᱠᱷᱩᱱᱴᱟᱹᱣ ᱠᱚᱣᱟ ᱟᱞᱮ ᱫᱚ ᱴᱟᱸᱰᱤ ᱨᱮᱫᱚ ᱵᱟᱞᱮ ᱠᱷᱩᱱᱴᱟᱹᱣᱮᱫ ᱠᱚᱣᱟ, ᱢᱟᱱᱮ ᱚᱱᱟ ᱟᱜᱟᱨᱮᱞᱮ ᱠᱷᱩᱱᱴᱟᱹᱣ ᱠᱚᱣᱟ ᱛᱚ ᱚᱱᱟ ᱠᱩᱞᱦᱤ ᱨᱮᱜᱮᱞᱮ ᱠᱷᱩᱱᱴᱟᱹᱣ ᱠᱚᱣᱟ᱾
ᱚ
ᱟᱨ ᱱᱤᱛᱳᱜ ᱫᱚ ᱵᱟᱞᱮ ᱠᱷᱩᱱᱴᱟᱹᱣᱮᱫ ᱠᱚᱣᱟ ᱞᱮᱠᱤᱱ ᱠᱷᱩᱱᱴᱟᱹᱣᱮᱫ ᱠᱚ ᱛᱟᱦᱮᱱᱟ ᱠᱚ ᱯᱟᱹᱦᱤᱞ ᱥᱮᱫ ᱛᱚ ᱦᱟᱲᱟᱢ ᱠᱚ ᱠᱚ ᱢᱮᱱᱮᱫ ᱛᱟᱦᱮᱱᱟ᱾ ᱮᱻ ᱵᱟᱵᱟ ᱛᱟᱠᱚ ᱦᱚᱸᱠᱚ ᱢᱮᱱᱟ ᱠᱤ ᱠᱷᱩᱱᱴᱟᱹᱣ ᱫᱚ ᱟᱵᱚ ᱫᱚ ᱠᱩᱞᱦᱤ ᱨᱮᱵᱚᱱ ᱠᱷᱩᱱᱴᱣᱮᱫ ᱠᱚᱣᱟ᱾ ᱟᱨ ᱟᱵᱮᱱ ᱫᱚᱵᱮᱱ ᱢᱮᱱᱫᱟ ᱴᱸᱟᱰᱤᱨᱮ, ᱚᱱᱠᱟ ᱫᱷᱤᱨᱮ ᱫᱷᱤᱨᱮ ᱮᱠᱟᱨ ᱠᱩᱞᱦᱤ ᱥᱮᱫ ᱟᱯᱮᱥᱮᱫ ᱡᱟᱭᱜᱟ ᱠᱚ ᱵᱟᱝ ᱦᱩᱭ ᱞᱮᱱᱟ ᱚᱸᱰᱮ ᱫᱚ ᱯᱮ ᱤᱫᱤ ᱠᱮᱫ ᱠᱚᱣᱟ ᱮᱴᱟᱜ ᱰᱤᱥᱴᱤᱠ ᱚᱱᱠᱟ ᱦᱩᱭ ᱥᱟᱜᱼᱟ ᱦᱮᱸ ᱥᱮ
ᱦᱮᱸ ᱟᱫᱚ ᱦᱳᱭ ᱜᱚᱝᱠᱮ ᱞᱟᱦᱟ ᱛᱮᱫᱚ ᱡᱮᱢᱚᱱ ᱟᱞᱮ ᱚᱸᱰᱮ ᱦᱚᱸ ᱢᱟᱱᱮ ᱯᱩᱨᱟᱹ ᱠᱩᱞᱦᱤ ᱨᱮᱜᱮ ᱦᱩᱭᱩᱜ ᱠᱟᱱ ᱛᱟᱦᱮᱸᱜ-ᱟ ᱱᱮᱛᱟᱨ ᱦᱚᱸ ᱠᱩᱞᱦᱤ ᱨᱮᱜᱮ ᱦᱩᱭᱩᱜᱼᱟ ᱠᱤᱱᱛᱩ ᱱᱮᱛᱟᱨ ᱫᱚ ᱪᱷᱩᱴᱟᱹᱣ ᱠᱟᱱᱟ ᱚᱱᱮ ᱰᱷᱟᱞᱟᱭ ᱠᱟᱫᱟ ᱠᱚ ᱛᱚ ᱟᱫᱚ ᱠᱷᱩᱱᱴᱤ ᱵᱤᱫ ᱞᱟᱹᱜᱤᱫ ᱡᱟᱭᱜᱟ ᱞᱟᱜᱟᱜᱼᱟ ᱪᱮ ᱛᱚ ᱰᱷᱟᱞᱟᱭ ᱠᱟᱜ ᱠᱷᱟᱡ ᱠᱚ ᱚᱸᱰᱮ ᱫᱚ ᱛᱟᱲᱟᱣ ᱠᱟᱛᱮ ᱟᱨ ᱠᱷᱩᱱᱴᱤ ᱫᱚ ᱚᱦᱚᱢ ᱵᱤᱫ ᱠᱮᱭᱟ ᱥᱮ ᱛᱚ ᱚᱱᱟ ᱤᱭᱟᱹᱛᱮ ᱚᱱᱮ ᱚᱱᱠᱟᱱ ᱯᱷᱟᱸᱠᱟ ᱧᱚᱜ ᱡᱟᱭᱜᱟ ᱨᱮ ᱠᱷᱩᱱᱴᱤ ᱵᱤᱫ ᱠᱟᱛᱮ ᱚᱸᱰᱮ ᱜᱮ ᱰᱟᱝᱨᱤ ᱠᱩ ᱠᱷᱩᱱᱴᱟᱹᱣᱮᱫ ᱠᱚᱣᱟ, ᱛᱚ ᱠᱚᱣᱟ ᱟᱫᱚ ᱮᱱᱛᱮ ᱨᱮᱦᱚᱸ ᱢᱟᱱᱮ ᱡᱟᱜᱟ ᱛᱟᱦᱮᱸᱱ ᱠᱷᱟᱡ ᱫᱚ ᱨᱟᱥᱛᱟ ᱥᱟᱭᱤᱰ ᱨᱮ ᱡᱩᱫᱤ ᱨᱟᱥᱛᱟ ᱛᱮᱫ ᱡᱟᱭᱜᱟ ᱛᱟᱦᱮᱸᱱ ᱠᱷᱟᱡ ᱫᱚ ᱚᱸᱰᱮ ᱵᱤᱫ ᱠᱟᱛᱮᱫ ᱠᱷᱩᱱᱴᱟᱹᱣ ᱜᱟᱱᱚᱜ ᱠᱟᱱᱟ ᱟᱨ ᱪᱮᱫ, ᱚᱱᱟᱧ ᱢᱮᱱᱫᱟ ᱢᱟᱱᱮ ᱡᱟᱦᱟᱸ ᱡᱟᱦᱟᱸ ᱟᱹᱛᱩ ᱨᱮ ᱟᱨ ᱪᱮᱫ ᱡᱟᱭᱜᱟ ᱵᱟᱹᱱᱩᱜᱼᱟ ᱚᱱᱠᱟ ᱛᱚ ᱚᱱᱟ ᱟᱹᱛᱩ ᱠᱚᱨᱮ ᱫᱚ ᱚᱱᱮ ᱚᱱᱠᱟ ᱢᱟᱱᱮ ᱴᱟᱺᱰᱤ ᱨᱮ ᱤᱫᱤ ᱠᱟᱛᱮᱜ ᱠᱚ ᱠᱷᱩᱱᱴᱟᱹᱣ ᱮᱫ ᱠᱚᱣᱟ
ᱦᱩᱸ
ᱟᱪᱪᱷᱟ ᱜᱚᱝᱠᱮ ᱛᱟᱦᱞᱮ ᱟᱢ ᱫᱚ
ᱦᱮᱸ ᱨᱚᱲ ᱢᱮ
ᱢᱮᱱᱫᱤᱧ ᱜᱚᱢᱠᱮ ᱛᱟᱦᱞᱮ ᱟᱢ ᱫᱚ ᱰᱟᱝᱨᱤ ᱠᱷᱩᱱᱴᱟᱹᱣ ᱫᱚ ᱵᱟᱢ ᱧᱮᱞ ᱟᱠᱟᱫᱟ ᱛᱚ ᱵᱟᱝ,
ᱜᱚᱢᱠᱮ ᱛᱷᱚᱲᱟ ᱜᱟᱱ ᱤᱧ ᱧᱮᱞ ᱠᱟᱜ ᱜᱮᱭᱟ ᱟᱹᱞᱤᱧ ᱤᱧ ᱡᱚᱠᱷᱚᱱ ᱠᱟᱹᱴᱤᱡ ᱤᱧ ᱛᱟᱦᱮᱸ ᱞᱮᱱᱟ ᱛᱚ ᱛᱷᱚᱲᱟ ᱯᱮᱲᱟ ᱚᱲᱟᱜ ᱨᱤᱧ ᱧᱮᱞ ᱞᱮᱫᱟ ᱛᱚ ᱚᱱᱟ ᱫᱚ ᱤᱱᱟᱹᱜ ᱫᱚ ᱵᱟᱝ ᱫᱤᱥᱟᱹ ᱦᱩᱭᱩᱜ ᱠᱟᱱᱟ,
ᱚᱻ ᱦᱳᱭ ᱦᱳᱭ
ᱛᱷᱚᱲᱟ ᱥᱺᱜᱤᱱ ᱱᱚᱜ ᱨᱮ ᱛᱚ ᱚᱱᱟ ᱫᱚ ᱯᱮᱲᱟ ᱚᱲᱟᱜ ᱨᱮ ᱪᱟᱞᱟᱣ ᱞᱮᱱᱟ ᱤᱱ ᱴᱷᱟᱹᱠᱟᱹᱨ ᱟᱭᱳ ᱤᱫᱤ ᱞᱮᱫ ᱞᱮᱭᱟ ᱛᱚ ᱚᱸᱰᱮ ᱫᱚ ᱰᱷᱮᱨ ᱠᱟᱹᱴᱤᱡ ᱧᱚᱜ ᱪᱟᱞᱟᱣ ᱞᱤᱱᱤᱧ ᱛᱚ ᱛᱱᱟᱫᱚ ᱵᱟᱹᱧ ᱫᱤᱥᱤᱭᱮᱫᱟ ᱪᱮᱫ ᱞᱮᱠᱟ ᱠᱷᱩᱱᱴᱟᱹ ᱠᱮᱫ ᱠᱚᱣᱟ ᱠᱚ ᱠᱷᱟᱹᱞᱤᱧ ᱫᱤᱥᱟᱹᱭᱮᱫᱟ ᱠᱤ ᱠᱩᱞᱤᱨᱮ ᱢᱤᱫᱴᱮᱱ ᱰᱟᱝᱨᱤ ᱠᱚ ᱩᱰᱩᱠ ᱠᱮᱫᱮᱭᱟ ᱟᱫᱚ ᱚᱠᱚᱭ ᱪᱚ ᱠᱷᱩᱱᱴᱣ ᱠᱮᱫᱮ ᱚᱠᱚᱭ ᱪᱚ ᱵᱟᱝ ᱚᱱᱟ ᱫᱚ ᱵᱟᱹᱧ ᱫᱤᱥᱟ ᱫᱟᱲᱮᱜ ᱠᱟᱱᱟ,
ᱚ ᱢᱟᱱᱮ ᱢᱤᱫᱴᱟᱝ ᱥᱩᱢᱩᱝ ᱰᱟᱝᱨᱤ ᱜᱮ
ᱦᱮᱸ ᱢᱤᱫᱴᱮᱱ ᱜᱮ ᱚᱱᱟ ᱫᱚ ᱠᱩᱞᱦᱤ ᱨᱮ ᱢᱟᱱᱮ ᱚᱱᱟ ᱫᱚ ᱡᱟᱦᱟᱸᱭ ᱠᱷᱩᱱᱴᱟ ᱥᱟᱱᱟᱭᱮ ᱠᱟᱱᱟ ᱛᱚ ᱩᱱᱤ ᱟᱭᱟᱜ ᱫᱩᱣᱟᱨ ᱨᱮᱜᱮ ᱠᱩᱞᱦᱤ ᱫᱩᱣᱟᱨ ᱨᱮᱜᱮ ᱠᱷᱩᱱᱴᱟᱭᱮᱭᱟ ᱮᱴᱟᱜ ᱨᱮᱫᱚ ᱵᱟᱭ ᱠᱷᱩᱱᱴᱟ, ᱠᱷᱩᱱᱴᱟᱭᱮ
ᱦᱚᱸ
ᱚᱱᱠᱟ ᱦᱩᱭᱩᱜ ᱠᱟᱱᱟ
ᱚ
ᱟᱨ ᱜᱚᱢᱠᱮ ᱱᱚᱝᱠᱟ ᱟᱯᱮ ᱫᱚ ᱠᱷᱩᱱᱴᱟᱹᱣ ᱠᱮ ᱵᱟᱫ ᱫᱚ ᱮᱱᱮᱡ ᱥᱮᱨᱮᱧ ᱫᱚ ᱦᱩᱭᱩᱜ ᱠᱟᱱᱟ ᱥᱮ ᱵᱟᱝ ᱦᱩᱭᱩᱜ ᱠᱟᱱ ᱛᱟᱯᱮᱭᱟ,
ᱦᱮᱸ ᱮᱠᱟᱞ ᱜᱚᱝᱠᱮ ᱮᱱᱮᱡ ᱥᱮᱨᱮᱧ ᱫᱚ ᱠᱷᱩᱱᱴᱟᱹᱣ ᱪᱟᱵᱟ ᱛᱟᱭᱱᱚᱢ, ᱦᱩᱸ ᱡᱟᱦᱟᱸ ᱛᱤᱱᱟᱹᱜ ᱦᱚᱭᱛᱚ ᱮᱴᱟᱜ ᱟᱹᱛᱩ ᱠᱚᱨᱮᱱ, ᱠᱷᱚᱱ ᱧᱮᱧᱮᱞ ᱠᱚᱠᱚ ᱦᱮᱡ ᱠᱚᱜᱼᱟ ᱛᱚ ᱥᱚᱦᱚᱨᱟᱭ ᱨᱮᱫᱚ ᱮᱴᱟᱜ ᱮᱴᱟᱜ ᱟᱛᱩ ᱠᱷᱚᱱ ᱦᱚᱸ ᱧᱮᱧᱮᱞ ᱠᱚ ᱦᱮᱡ ᱠᱚᱜᱼᱟ, ᱟᱭᱢᱟ ᱦᱚᱲᱜᱮ ᱛᱚ ᱡᱟᱦᱟᱸᱭ ᱠᱚ ᱨᱩᱥᱤᱠᱟ ᱠᱚ ᱢᱟᱹᱫᱟᱹᱲᱤᱭᱟᱹ ᱠᱚ ᱦᱮᱱᱟᱜ ᱠᱚᱣᱟ ᱢᱟᱹᱫᱟᱹᱲᱤᱭᱟᱹ ᱠᱚ ᱩᱱᱠᱩ ᱫᱚ ᱴᱟᱢᱟᱠ ᱛᱩᱢᱫᱟᱜ ᱠᱚ ᱜᱚᱜ ᱠᱮᱫ ᱜᱮ,
ᱦᱩᱸ
ᱯᱩᱭᱞᱳ ᱛᱮ ᱟᱸ ᱡᱩᱫᱤ ᱠᱚ ᱛᱟᱦᱮᱸᱱ ᱠᱷᱟᱡ ᱫᱚᱭ ᱮᱴᱟᱜ ᱟᱛᱳ ᱨᱮᱱ ᱛᱚ ᱞᱟᱦᱟ ᱛᱮᱫᱚ ᱩᱱᱠᱩ ᱜᱮᱠᱚ ᱟᱲᱟᱜ ᱟᱠᱚᱣᱟ ᱦᱟᱸᱜ, ᱟᱨ ᱪᱮᱫ ᱦᱮᱸ ᱡᱟᱦᱟᱸᱭ ᱡᱟᱦᱟᱸᱭ ᱦᱮᱸ ᱦᱮᱸ ᱦᱮᱸ ᱦᱮᱸ ᱩᱱᱠᱩ- ᱩᱱᱠᱩ ᱦᱚᱸᱠᱚ ᱨᱟᱹᱥᱠᱟᱹ ᱦᱚᱪᱚ ᱟᱠᱚ ᱠᱚᱣᱟ ᱛᱚ ᱩᱱᱠᱩ ᱠᱚ ᱟᱸᱜᱚᱵ ᱠᱮᱫ ᱜᱮ ᱛᱟᱯᱚᱨᱮ ᱮᱱᱮᱡ ᱫᱚ ᱡᱟᱦᱟᱸᱭ ᱜᱮᱢ ᱮᱱᱮᱡ ᱫᱟᱲᱮ ᱮᱱᱮᱡ ᱫᱚ ᱠᱳᱱᱳ ᱢᱟᱱᱟ ᱵᱟᱹᱱᱩᱜ-ᱟ ᱮᱱᱮᱡ ᱥᱮᱨᱮᱧ ᱨᱟᱹᱥᱠᱟᱹ ᱫᱚ ᱡᱚᱛᱚ ᱦᱚᱲᱟᱜ ᱜᱮ ᱟᱨ ᱪᱮ
ᱦᱮᱸ
ᱱᱚᱜ-ᱚ ᱱᱚᱝᱠᱟ ᱟᱨ ᱢᱟᱱᱮ ᱮᱱᱮᱡ ᱥᱮᱨᱮᱧ ᱫᱚ ᱱᱚᱝᱠᱟ ᱦᱮᱸ ᱢᱟᱱᱮ ᱯᱩᱨᱟᱹ ᱜᱚᱴᱟ ᱧᱤᱫᱟᱹ ᱮᱠᱫᱚᱢ ᱮᱱᱮᱡ ᱟᱸᱜᱟ᱾
ᱛᱚ ᱜᱚᱢᱠᱮ- ᱛᱷᱚᱲᱟ ᱜᱟᱱ ᱫᱚ ᱱᱚᱝᱠᱟ ᱟᱞᱮ ᱥᱮᱱ ᱫᱚ ᱦᱩᱭᱩᱜ ᱠᱟᱱᱟ ᱦᱮᱸ ᱥᱮ, ᱟᱞᱮ ᱥᱮᱱ ᱫᱚ ᱱᱚᱝᱠᱟ ᱢᱮᱱᱟ ᱠᱤ ᱠᱷᱩᱱᱴᱟ ᱦᱤᱞᱳᱜ ᱫᱚ ᱚᱱᱟ ᱚᱱᱟ ᱫᱚ ᱢᱟᱱᱮ ᱵᱚᱸᱜᱟ ᱛᱚ ᱤᱱᱟᱹ ᱦᱤᱞᱚᱜ ᱟᱞᱮ, ᱵᱟᱨ ᱵᱠᱤ ᱵᱫᱚᱞ ᱤᱱᱟᱹᱤᱞᱳᱜ ᱫᱚᱞᱮᱲᱟᱜ ᱠᱚᱣᱟ ᱠᱤ ᱵᱚᱸᱜᱟ ᱠᱚ ᱯᱟᱹᱤᱞ ᱫᱚ ᱦᱟᱲᱟᱢ ᱵᱟ ᱢᱮᱱᱟᱜᱼᱟ ᱠᱤ ᱯᱟᱹᱦᱤᱞ ᱫᱚ ᱵ ᱠᱚ ᱮᱱᱮᱡ ᱠᱟᱱ ᱛᱮ ᱵᱟᱨᱚ ᱵᱟᱡᱮ ᱠᱷ ᱫᱚ ᱟᱞᱮ ᱫᱚᱞ ᱚᱱᱟ ᱫᱚ ᱫᱥ ᱞᱮᱮ ᱚᱲᱟᱜ ᱞᱮ ᱵᱚᱞᱚᱟ ᱡᱟᱵᱟᱭᱮᱱᱟ ᱟᱯᱮ ᱥᱮᱱ ᱫᱚ ᱚᱱᱠᱟ ᱫᱚ ᱨᱚᱲ ᱵᱟᱲᱟ ᱥᱮ ᱵᱟᱝ?
ᱵᱟᱝ ᱜᱚᱝᱠᱮ ᱚᱱᱠᱟ ᱫᱚ ᱵᱟᱝ ᱟᱞᱮ ᱥᱮᱫ ᱫᱚ
ᱚᱱᱠᱟ ᱫᱚ ᱵᱟᱝ ᱵᱟᱨᱚ ᱵᱟᱡᱮ ᱯᱚᱨ ᱦᱚᱸ ᱟᱞᱮ ᱱᱚᱛᱮ ᱫᱚᱠᱚ ᱮᱱᱮᱡ ᱜᱮᱭᱟ ᱯᱩᱨᱟᱹ
ᱮᱱᱮᱡ ᱜᱮ ᱦᱮᱸ ᱥᱮ
ᱟᱪᱪᱷᱟ ᱜᱚᱝᱠᱮ ᱚᱱᱮ ᱡᱮᱼᱼ ᱥᱚᱦᱨᱟᱭ ᱫᱚ ᱢᱟᱱᱮ ᱟᱵᱚ ᱫᱚᱵᱚᱱ ᱢᱮᱱᱟ ᱦᱟᱹᱛᱤ ᱞᱮᱠᱟᱱ ᱯᱚᱨᱚᱵᱽ ᱢᱚᱬᱮ ᱥᱤᱧ ᱢᱚᱬᱮ ᱧᱤᱫᱟᱹ ᱠᱚ ᱢᱟᱱᱟᱣᱟ ᱛᱚ ᱜᱚᱝᱠᱮ ᱟᱯᱮ ᱚᱱᱛᱮ ᱫᱚ ᱚᱠᱟᱞᱮᱠᱟ ᱥᱚᱦᱚᱨᱟᱭ ᱫᱚ ᱛᱤᱱᱟᱹᱜ ᱫᱤᱱ ᱯᱮ ᱢᱟᱱᱟᱣᱟ
ᱟᱞᱮ ᱫᱚ ᱢᱚᱬᱮ ᱫᱤᱱ ᱜᱮᱞᱮ ᱢᱟᱱᱟᱣᱟ᱾ ᱟᱞᱮ ᱫᱚ ᱱᱮᱰᱟᱼᱼ ᱱᱮᱰᱟ ᱠᱟᱜᱼᱟ ᱞᱮ ᱚᱱᱟ ᱦᱮᱸᱥᱮ ᱯᱟᱹᱦᱤᱞ ᱫᱤᱱ ᱫᱚ ᱩᱢᱩᱞᱮ ᱢᱮᱛᱟᱜᱼᱟ ᱚᱱᱟ ᱫᱚ ᱵᱚᱦᱩᱫᱤᱱ ᱞᱮ ᱩᱢᱩᱜ ᱠᱟᱱᱟ ᱟᱨ ᱩᱥᱠᱼᱼ ᱫᱤᱱ ᱫᱚ ᱟᱞᱮ ᱫᱚ ᱩᱱ ᱦᱤᱞᱳᱜ ᱫᱚ ᱵᱚᱸᱜᱟ ᱛᱟᱦᱮᱱ ᱛᱟᱞᱮᱭᱟ ᱟᱨ ᱥᱩᱠᱨ ᱵᱟᱨ ᱫᱤᱱ ᱫᱚ ᱠᱷᱩᱱᱴᱟᱣ ᱟ ᱟᱨᱼᱼ ᱥᱟᱱᱤ ᱪᱟᱨ ᱫᱤᱱ ᱫᱚ ᱦᱩᱭ ᱛᱚᱵᱮ ᱡᱟᱞᱮ ᱟᱨ ᱟᱜ ᱡᱟᱦᱟᱸᱭ ᱟᱜᱟᱨ ᱵᱟᱭᱼᱼ
ᱚᱱᱟ ᱵᱟᱢ ᱢᱮᱱ ᱤᱭᱟᱹᱢ ᱢᱮᱱ ᱠᱮᱫᱟ ᱜᱚᱝᱠᱮ ᱚᱱᱟ ᱯᱩᱭᱞᱩ ᱫᱤᱱ ᱦᱤᱞᱳ ᱫᱚ ᱩᱢ ᱴᱷᱤᱠᱜᱮᱭᱟ ᱟᱨ ᱫᱚᱥᱟᱨ ᱫᱤᱱ ᱦᱤᱞᱳᱜ ᱫᱚ ᱜᱚᱢᱠᱮ ᱡᱟᱦᱮᱨ ᱨᱮᱠᱚ ᱵᱚᱸᱜᱟᱭᱮᱫ ᱠᱚᱣᱟ ᱥᱤᱢ ᱜᱚᱴ ᱥᱤᱢ ᱠᱚ ᱢᱮᱛᱟᱜ ᱠᱟᱱᱟ ᱡᱟᱦᱟᱸ ᱫᱚ ᱚᱱ ᱫᱚ ᱦᱩᱭᱩᱜ ᱠᱟᱱᱟ ᱥᱮ ᱵᱟᱝ ᱟᱯᱮ ᱚᱱᱛᱮ ᱫᱚ
ᱟᱞᱮ ᱚᱸᱰᱮ ᱵᱚᱸᱜᱟ ᱦᱩᱭᱩᱜ ᱠᱟᱱ ᱜᱮᱭᱟ ᱟᱨᱚ ᱚᱱᱟ ᱵᱚᱸᱜᱟ ᱦᱩᱭᱩᱜ ᱠᱟᱱ ᱜᱮᱭᱟ ᱨᱟᱱᱰᱮ ᱡᱟᱦᱟᱸᱭ ᱚᱲᱟᱜ ᱦᱚᱲᱼᱼ
ᱢᱮ ᱩᱢ ᱩᱢ ᱫᱚᱥᱟᱨ ᱦᱤᱞᱳᱜ ᱚᱱᱟ ᱫᱚᱠᱚ ᱢᱮᱛᱟᱜ ᱠᱟᱱᱟ ᱜᱚᱴ ᱥᱤᱢ ᱢᱟᱱᱮ
ᱦᱮᱸ ᱚᱱᱟ ᱦᱚᱸ ᱦᱩᱭᱩᱜ ᱠᱟᱱ ᱜᱮᱭᱟ ᱜᱚᱢᱠᱮ ᱚᱱᱛᱮ ᱦᱚᱸ ᱟᱨ ᱚᱲᱟᱜ ᱨᱮᱦᱚᱸᱞᱮ ᱵᱚᱸᱜᱟᱭᱟ ᱵᱚᱸᱜᱟ ᱦᱤᱞᱳᱜ ᱫᱚ
ᱦᱮᱸ ᱛᱚ ᱚᱱᱟ ᱜᱮᱛᱚᱧ ᱢᱮᱱᱫᱟ ᱟᱢ ᱡᱩᱫᱤᱢ ᱢᱮᱱᱟ ᱚᱱᱠᱟ ᱡᱩᱫᱤᱢ ᱦᱤᱥᱟᱹᱣᱟ ᱛᱟᱦᱚᱞᱮ ᱛᱚ ᱵᱟᱝ ᱦᱩᱭᱩᱜ ᱛᱟᱢ ᱯᱩᱱ ᱫᱤᱱ ᱦ ᱠᱟᱱᱛᱟᱢ ᱢᱟᱱᱮ ᱯᱳᱭᱞᱳ ᱢᱟᱦᱟ ᱦᱤᱞᱳᱜ ᱫᱚᱠᱚ ᱢᱮᱛᱟᱜ ᱠᱟᱱᱟ ᱩᱢ ᱢᱟᱦᱟ ᱛᱟᱯᱚᱨᱮ ᱫᱚᱥᱟᱨᱼᱼ ᱛᱮᱥᱟᱨ ᱢᱟᱦᱟ ᱦᱤᱞᱳᱜ ᱫᱚ ᱜᱚᱴ ᱥᱤᱢ ᱛᱮᱥᱟᱨ ᱢᱟᱦ ᱢᱟᱦᱟ ᱦᱤᱞᱳᱜ ᱫᱚ ᱚᱲᱟᱜ ᱨᱮᱠᱚ ᱵᱚᱸᱜᱟᱜ ᱠᱟᱱᱟ ᱛ ᱜᱚᱲᱟ ᱵᱚᱝᱜᱟ
ᱦᱸ
ᱦᱳᱭ ᱥᱮ ᱟᱨ ᱯᱩᱱᱟᱱ ᱢᱟᱦᱟ ᱦᱤᱞᱳᱜ ᱫᱚᱠᱚ ᱢᱮᱼᱟ ᱥᱟᱹᱨᱫᱤ ᱢᱟᱦᱟ ᱮᱱ ᱦᱤᱞᱳᱜ ᱫᱚ ᱰᱟᱝᱨᱤ ᱠᱚ ᱠᱷᱩᱱᱴᱟᱹᱣᱮᱫ ᱠᱚᱣᱟ ᱦᱮᱸᱥᱮ ᱟᱨ ᱢᱚᱬᱮ ᱢᱟᱦᱟ ᱦᱤᱞᱳᱜ ᱫᱚᱼᱼ ᱠᱚ ᱢᱮᱛᱟᱜ ᱠᱟᱱᱟ ᱡᱟᱞᱮ ᱢᱟᱦᱟ ᱥᱮ ᱞᱩᱵᱩᱜ ᱯᱮᱴᱮᱡ ᱦᱚᱸᱠᱚ ᱢᱮᱛᱟᱜ ᱠᱟᱱᱟ ᱚᱱᱜᱟᱨ ᱥᱮᱫ ᱛᱚ ᱟᱯᱮ ᱚᱱᱛᱮ ᱫᱚ ᱱᱚᱝᱠᱟ ᱫᱚ ᱦᱩᱭᱩᱜ ᱠᱟᱱᱟ ᱥᱮ
ᱟᱨ ᱚᱱᱛᱮ ᱛᱷᱚᱲᱟᱟᱱ ᱞᱟᱜ ᱜᱟᱱᱚᱜ ᱠᱟᱱ ᱛᱟᱯᱮᱭᱟ ᱟᱞᱮ ᱫᱚ ᱡᱥᱮ ᱢᱮᱱ ᱠᱮᱫᱟ ᱵᱮᱱ ᱥᱮ ᱵᱩᱫ ᱢᱟᱱᱮ ᱟᱞᱮ ᱫᱚ ᱵᱮᱥᱼᱼ ᱮᱥᱠᱟᱨ ᱫᱚ ᱵᱩᱫᱤᱱ ᱜᱮᱞᱮ ᱮᱢᱚᱜᱼᱟ ᱟᱨ ᱩᱥᱠᱟᱨ ᱵᱨᱤᱦᱚᱥᱯᱚᱛ ᱫ ᱟᱞᱮ ᱫᱚ ᱵᱚᱸᱜᱟ ᱞᱮᱼᱼ ᱟᱨ ᱛᱮᱥᱟᱨ ᱫᱤᱱ ᱫᱚ ᱚᱸᱰᱮ ᱫᱚ ᱠᱷᱩᱱᱴᱟᱹᱣ ᱞᱮ ᱢᱮᱛᱟᱜᱼᱟ ᱟᱨ
ᱦᱳᱭ ᱜᱚᱝᱠᱮ ᱚᱠᱛᱚ ᱢᱩᱪᱟᱹᱫ ᱮᱱ ᱛᱟᱞᱟᱝᱟ ᱱᱚᱣᱟ ᱫᱚ ᱛᱟᱦᱞᱮ ᱱᱚᱣᱟ ᱫᱚᱧ ᱜᱮᱫᱮᱫ ᱛᱟᱞᱟᱝ ᱦᱳᱭ ᱦᱳᱭ ᱱᱚᱣᱟ ᱫᱚᱧ ᱜᱮᱫ ᱮᱫ ᱛᱟᱞᱟᱝᱟ ᱠᱚᱞ ᱫᱚ᱾
ᱦᱮᱸ ᱴᱷᱤᱠ ᱜᱮᱭᱟ ᱜᱚᱝᱠᱮ ᱟᱪᱷᱟ ᱾